ᱦᱮᱞᱳ!
ᱦᱟᱞᱳ, ᱦᱮᱸ᱾
ᱜᱮ, ᱦᱮᱸ ᱡᱚᱦᱟᱨ ᱜᱮ᱾
ᱛᱟᱦᱚᱞᱮ ᱪᱮᱫ ᱠᱚ ᱵᱮᱱ ᱪᱤᱠᱟᱹ ᱵᱟᱲᱟᱭ ᱫᱟ?
ᱪᱮᱫ ᱠᱚᱦᱚᱸ ᱵᱟᱹᱞᱤᱧ ᱪᱤᱠᱟᱹ ᱵᱟᱲᱟᱭᱮᱫᱟ ᱚᱱᱠᱟ ᱜᱮ ᱫᱩᱲᱩᱵ ᱵᱟᱲᱟ ᱦᱩᱭ ᱟᱠᱟᱱᱟ᱾
ᱚᱻ
ᱚᱸ, ᱱᱟᱯᱟᱭ ᱜᱮᱭᱟ ᱵᱤᱱ?
ᱦᱮᱸ, ᱱᱟᱯᱟᱭ ᱜᱮᱭᱟᱞᱤᱧ᱾
ᱦᱩᱸ, ᱟᱵᱤᱱ ᱪᱮᱫ ᱠᱚᱵᱤᱱ ᱪᱤᱠᱟᱹ ᱵᱟᱲᱟᱭᱫᱟ?
ᱦᱮᱸᱻ ᱚᱲᱟᱜ ᱠᱚᱨᱮᱜ ᱜᱮ ᱟᱫᱚ ᱪᱮᱫ ᱫᱚᱞᱤᱧ ᱪᱤᱠᱟᱹᱭᱟ?
ᱟᱸᱡᱼᱼ
ᱠᱟᱹᱴᱤᱡ ᱨᱮᱭᱟᱲ ᱨᱮᱭᱟᱲ ᱜᱮ ᱵᱩᱡᱷᱟᱹᱜ ᱠᱟᱱᱟ ᱛᱚ᱾
ᱚᱸ, ᱫᱟᱜ ᱡᱟᱹᱲᱤ ᱵᱟᱲᱟᱭᱮᱫ ᱛᱟᱦᱮᱱᱟ ᱚᱱᱛᱮ?
ᱦᱮᱸ, ᱫᱟᱜ ᱡᱟᱹᱲᱤ ᱫᱚ ᱦᱩᱭᱩᱜ ᱠᱟᱱ ᱜᱮᱭᱟ ᱮᱠᱷᱚᱱᱳ ᱫᱟᱜ ᱫᱚ ᱡᱟᱹᱲᱤᱭᱮᱫ ᱜᱮᱭᱟ᱾
ᱚᱸᱼᱼ
ᱟᱫᱚ, ᱚᱱᱟᱼᱚᱱᱟ ᱛᱮᱜᱮ, ᱦᱳᱲᱳ ᱠᱩ ᱵᱟᱞᱮ ᱨᱚᱦᱚᱭ ᱫᱟᱲᱮᱜ ᱠᱟᱱᱟ᱾
ᱟᱫᱚ ᱫᱟᱜ ᱛᱮ ᱢᱟᱱᱮ ᱯᱮᱨᱮᱡ ᱪᱟᱵᱟ ᱠᱟᱱᱟ ᱛᱚ ᱵᱟᱹᱫᱽ ᱠᱚ ᱚᱱᱟ ᱠᱷᱟᱹᱛᱤᱨ ᱛᱮ ᱟᱫᱚ ᱵᱟᱞᱮ ᱨᱚᱦᱚᱭ ᱫᱟᱲᱮᱜ ᱠᱟᱱᱟ᱾
ᱚ, ᱟᱪᱷᱟᱼᱟᱪᱷᱟ᱾
ᱮᱠᱫᱚᱢ ᱪᱟᱯᱮ ᱪᱟᱵᱟ ᱠᱟᱫᱟ ᱢᱤᱫ ᱜᱟᱱᱴᱷᱩᱲ ᱠᱟᱛᱮᱫ ᱫᱟᱜ ᱢᱮᱱᱟᱜᱼᱟ ᱾
ᱟᱹᱰᱤ ᱡᱟᱹᱥᱛᱤ ᱜᱮ ᱛᱟᱦᱚᱞᱮ ᱫᱟᱜ ᱡᱟᱹᱲᱤ ᱦᱩᱭ ᱠᱟᱱᱟ ᱟᱯᱮᱥᱮᱜᱼᱼ
ᱦᱮᱸ ᱛᱟᱦᱚᱞᱮ ᱟᱹᱵᱤᱱ ᱴᱷᱮᱜ ᱫᱚ?
ᱦᱮᱸ ᱟᱹᱞᱤᱧ ᱥᱮᱸᱜ ᱦᱚᱸ, ᱫᱟᱜ ᱡᱟᱹᱲᱤ ᱫᱚ ᱫᱟᱜ ᱡᱟᱹᱲᱤ ᱠᱟᱜ ᱜᱮᱭᱟ ᱚᱝᱠᱟᱼᱼ ᱦᱟᱢ, ᱠᱷᱩᱵ ᱡᱟᱹᱥᱛᱤ ᱫᱚ ᱚᱝᱠᱟ ᱵᱟᱹᱫᱽ ᱠᱚᱨᱮ ᱫᱚ, ᱛᱤᱸᱜᱩ ᱠᱟᱱᱟ᱾ ᱢᱮᱱᱠᱷᱟᱱ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱩᱱᱟᱹᱜ ᱫᱚ, ᱵᱟᱭ ᱛᱤᱸᱜᱩ ᱟᱠᱟᱱᱟ ᱱᱚᱛᱮ ᱫᱚ᱾
ᱚᱸ, ᱛᱟᱦᱚᱞᱮ ᱟᱹᱵᱤᱱ ᱛᱷᱮᱜ ᱫᱚ ᱛᱟᱦᱚᱞᱮ ᱦᱩᱲᱩ ᱨᱚᱦᱚᱭ ᱠᱚ ᱛᱤᱱᱟᱹᱜ ᱥᱟᱺᱜᱤᱧ ᱦᱩᱭ ᱱᱟ?
ᱦᱩᱲᱩ ᱨᱚᱦᱚᱭ ᱠᱚ, ᱦᱩᱲᱩ ᱠᱚᱫᱚ, ᱨᱚᱦᱚᱭᱼᱼ ᱠᱟᱫᱟ ᱠᱚ ᱠᱤᱪᱷᱩ ᱜᱟᱱ, ᱟᱨ ᱠᱤᱪᱷᱩ ᱜᱟᱱ ᱫᱚ ᱟᱹᱣᱨᱤ ᱠᱚ ᱟᱸ ᱟᱨᱟᱢᱵᱷᱚ ᱭᱟ ᱟᱨᱼᱼ
ᱟᱪᱷᱟ᱾ ᱛᱟᱦᱚᱞᱮ, ᱛᱟᱦᱚᱞᱮ ᱫᱟᱠᱟ ᱠᱚᱫᱚ ᱛᱤᱨᱮᱵᱤᱱ ᱤᱥᱤᱱᱟ, ᱥᱮ ᱚᱠᱚᱭᱼᱮ ᱤᱥᱤᱱᱟ?
ᱦᱮᱸ, ᱫᱟᱠᱟ ᱠᱚᱦᱚᱸ ᱤᱥᱤᱱ ᱦᱩᱭᱩᱜᱼᱟ᱾
ᱟᱫᱚ ᱛᱤᱨᱮᱵᱮᱱ ᱤᱥᱤᱱᱟ? ᱟᱨ ᱛᱤᱨᱮᱯᱮ ᱡᱚᱢᱟᱜ ᱜᱮᱭᱟ
ᱚᱸ, ᱫᱟᱠᱟ ᱫᱚ ᱦᱟᱸᱜ ᱟᱨ ᱠᱟᱹᱴᱤᱡ ᱯᱚᱨ ᱤᱥᱤᱱ ᱦᱩᱭᱩᱜᱼᱟ, ᱟᱨ ᱚᱝᱠᱟ ᱡᱚᱢ ᱫᱚ ᱟᱹᱭᱩᱵ ᱚᱱᱠᱟᱼᱼ ᱟᱺ ᱫᱚᱥ ᱮᱜᱟᱨᱚᱴᱟ ᱵᱟᱡᱟᱜ ᱜᱮᱭᱟ᱾
ᱟᱪᱷᱟ᱾ ᱟᱫᱚ ᱛᱟᱦᱚᱞᱮ ᱩᱱᱟᱹᱜ ᱛᱟᱲᱟᱛᱟᱲᱤ ᱫᱚ ᱪᱮᱫᱟᱜ ᱵᱤᱱ ᱤᱥᱤᱱ ᱠᱟᱜᱼᱟ, ᱞᱟᱦᱟ ᱨᱮᱫᱚ?
ᱵᱟᱝ ᱠᱷᱩᱵ ᱞᱟᱦᱟ ᱨᱮᱫᱚ ᱵᱟᱝ ᱤᱥᱤᱱ ᱦᱩᱭᱩᱜᱼᱟ ᱦᱟᱸᱜ ᱤᱥᱤᱱ ᱦᱩᱭᱩᱜ ᱜᱮᱭᱟ ᱦᱟᱸᱜ ᱟᱨ ᱠᱟᱹᱴᱤᱡ ᱯᱚᱨ᱾ ᱩᱭ ᱩᱸ ᱥᱟᱛᱴᱟ, ᱥᱟᱛᱴᱟᱨ ᱫᱤᱜᱮ ᱚᱱᱠᱟ ᱠᱷᱟᱱ᱾
ᱮᱸ ᱛᱚᱵᱮ ᱠᱷᱟᱱ ᱡᱟᱦᱟᱱᱟᱜ ᱜᱮ ᱠᱟᱹᱴᱤᱡ ᱞᱚᱞᱚ ᱞᱚᱞᱚ ᱵᱤᱱ ᱡᱚᱢᱟ ᱛᱟᱦᱚᱞᱮ ᱵᱷᱟᱜᱮ ᱜᱮᱵᱤᱱ ᱵᱩᱡᱷᱟᱹᱣᱟ ᱟᱨᱠᱤ, ᱵᱟᱠᱷᱟᱱ ᱞᱟᱲᱮᱡ ᱠᱟᱛᱮ ᱫᱚ ᱡᱟᱦᱟᱱᱟᱜ ᱜᱮ ᱵᱷᱟᱜᱮ ᱵᱟᱝ ᱵᱩᱡᱷᱟᱹᱜᱼᱟ᱾
ᱦᱮᱸ᱾
ᱛᱟᱦᱚᱞᱮ ᱫᱤᱥᱤ ᱮ ᱫᱤᱥᱤ ᱥᱤᱢ ᱡᱮᱞ ᱠᱚᱵᱤᱱ ᱡᱚᱢ ᱜᱮᱭᱟ ᱛᱚ?
ᱦᱮᱸ ᱫᱤᱥᱤ ᱥᱤᱢ ᱡᱮᱞ ᱠᱚ ᱡᱚᱢ ᱜᱮᱭᱟᱞᱤᱧ᱾ ᱫᱚᱢᱮ ᱩᱥᱛᱟᱹᱭ ᱥᱤᱢ ᱠᱚᱦᱚᱸ ᱢᱮᱱᱟᱜ ᱠᱚ ᱛᱟᱞᱮ ᱜᱮᱭᱟ᱾ ᱫᱮᱥᱤ ᱥᱤᱢ ᱡᱟᱦᱟᱸ ᱠᱚ ᱞᱟᱹᱭ ᱜᱮᱭᱟ ᱦᱮᱸ᱾
ᱚᱻ ᱪᱮᱫ ᱡᱮᱞ ᱠᱚᱫᱚ ᱵᱤᱱ ᱡᱚᱢ ᱜᱮ ᱛᱟᱸᱦᱮᱡ?
ᱡᱚᱢ ᱫᱚ ᱚᱝᱠᱟ ᱡᱚᱛᱚ ᱡᱮᱞ ᱜᱮᱞᱤᱧ ᱡᱚᱢ ᱜᱮᱭᱟ᱾ ᱟᱸ ᱫᱮᱥᱤ ᱡᱮᱞ ᱞᱤᱧ ᱡᱚᱢ ᱜᱮᱭᱟ, ᱥᱩᱠᱨᱤ ᱡᱮᱞ ᱞᱤᱧ ᱡᱚᱢ ᱜᱮᱭᱟ ᱟᱨ ᱢᱮᱨᱚᱢ ᱡᱤᱞ ᱫᱚ ᱠᱟᱹᱴᱤᱡ ᱟᱸ ᱵᱟᱹᱞᱤᱧ ᱡᱚᱢ ᱜᱮᱭᱟ, ᱢᱮᱨᱚᱢ ᱡᱤᱞ ᱫᱚ ᱵᱟᱹᱞᱤᱧ ᱡᱚᱢ ᱜᱮᱭᱟ᱾
ᱡᱷᱚᱛᱚ ᱜᱮᱵᱤᱱ ᱞᱟᱹᱭ ᱯᱩᱨᱟᱹᱣ ᱠᱮᱫᱟ, ᱢᱤᱫᱴᱮᱱ ᱫᱚ ᱞᱟᱹᱭ ᱜᱮ ᱵᱟᱵᱤᱱ ᱞᱟᱹᱭ ᱞᱮᱫᱼᱟ᱾
ᱰᱟᱹᱝᱨᱤ ᱡᱮᱞ ᱦᱚᱞᱤᱧ ᱡᱚᱢ ᱜᱮᱭᱟᱞᱤᱧ᱾
ᱟᱪᱪᱷᱟ ᱾ ᱟᱫᱚ ᱵᱟᱝ ᱟᱹᱞᱤᱧ ᱦᱚᱞᱤᱧ ᱡᱚᱢ ᱜᱮᱭᱟ, ᱵᱟᱝ ᱫᱚ ᱮᱲᱮ ᱠᱟᱛᱷᱟ ᱫᱚ ᱟᱹᱞᱤᱧ ᱫᱚ ᱪᱮᱫᱟᱜ ᱞᱤᱧ ᱞᱟᱹᱭᱟ᱾ ᱡᱟᱦᱟᱸᱞᱤᱧ ᱡᱚᱢ ᱜᱮᱭᱟ ᱚᱱᱟ ᱫᱚ ᱡᱚᱢ ᱜᱮᱞᱤᱧ ᱞᱟᱹᱭᱟ, ᱥᱟᱱᱛᱟᱲ ᱦᱚᱯᱚᱱ ᱠᱟᱱᱟᱞᱤᱧ ᱡᱚᱠᱷᱚᱱ᱾
ᱦᱮᱸ ᱦᱮᱸ᱾
ᱵᱟᱹᱞᱤᱧ ᱵᱟᱪᱷᱟᱣ ᱜᱮᱭᱟ᱾
ᱟᱹᱰᱤ ᱦᱚᱲ ᱫᱚ ᱵᱟᱠᱚ ᱡᱚᱢ ᱜᱮᱭᱟ ᱛᱚ᱾
ᱦᱮᱸ ᱟᱹᱰᱤ ᱜᱟᱱ ᱜᱮ ᱦᱚᱲ ᱢᱮᱱᱟᱜ ᱠᱚ ᱜᱮᱭᱟ᱾
ᱦᱮᱸ᱾
ᱛᱟᱦᱚᱞᱮ ᱟᱹᱵᱤᱱ ᱱᱤᱭᱟᱹ ᱫᱷᱟᱣ ᱛᱟᱦᱚᱞᱮ ᱵᱩᱨᱩ ᱵᱚᱸᱜᱟ ᱧᱮᱞ ᱵᱤᱱ ᱪᱟᱞᱟᱣ ᱞᱮᱱᱟ ᱥᱮ ᱵᱟᱝ?
ᱵᱩᱨᱩ ᱵᱚᱸᱜᱟ ᱧᱮᱞ ᱫᱚ ᱵᱟᱝ ᱪᱟᱞᱟᱣ ᱦᱩᱭ ᱠᱟᱱᱟ, ᱢᱮᱱᱠᱷᱟᱱ ᱤᱪᱪᱷᱟᱹ ᱢᱟ ᱛᱟᱦᱮᱸᱜ ᱠᱟᱱ ᱛᱟᱹᱞᱤᱧ ᱜᱮ᱾ ᱵᱟᱞᱤᱧ ᱪᱟᱞᱟᱣ ᱫᱟᱲᱮ ᱠᱟᱣᱫᱟ᱾
ᱟᱪᱪᱷᱟ ᱵᱩᱨᱩ ᱵᱚᱸᱜᱟ ᱵᱟᱵᱤᱱ ᱪᱟᱞᱟᱣ ᱫᱟᱲᱮᱣᱟᱫᱟ, ᱛᱟᱯᱚᱨ ᱠᱷᱩᱲᱤ ᱰᱩᱝᱨᱤ ᱢᱮᱫᱴᱮᱡ ᱛᱟᱦᱮᱸ ᱠᱟᱱᱟ᱾
ᱚᱠᱟ ᱦᱚᱸ ᱵᱟᱹᱞᱤᱧ, ᱵᱟᱝ ᱵᱟᱝ ᱵᱟᱹᱞᱤᱧ ᱪᱟᱞᱟᱣ ᱠᱟᱱᱟ᱾
ᱦᱚᱸᱻ ᱛᱟ ᱢᱟᱱᱮ ᱦᱮᱸ ᱪᱟᱞᱟᱣ ᱫᱚᱞᱤᱧ ᱪᱟᱞᱟᱣ ᱞᱮᱱᱟ᱾ ᱢᱮᱱᱠᱷᱟᱱ ᱱᱤᱝᱠᱟᱹ ᱫᱟᱜ ᱡᱟᱹᱲᱤᱛᱮ ᱱᱤᱝᱠᱟᱹᱭ ᱨᱟᱥᱛᱟ ᱜᱷᱟᱴ ᱠᱚ ᱮᱢᱚᱱᱮ ᱞᱚᱦᱚᱫ ᱪᱟᱵᱟᱣ ᱠᱟᱫᱟ ᱥᱮ ᱡᱟᱦᱟᱸ ᱠᱚ ᱞᱟᱹᱭ ᱠᱟᱫᱟ ᱵᱟᱹᱫ ᱨᱮ ᱡᱟᱦᱟᱸᱢ ᱥᱤ ᱞᱮᱠᱷᱟᱱ ᱡᱟᱦᱟᱸ ᱞᱮᱠᱟ ᱞᱚᱥᱚᱫ ᱛᱮᱸᱜᱩᱱᱟ ᱟᱨᱠᱤ ᱢᱟᱱᱮ ᱤᱭᱟᱹ ᱪᱟᱵᱟᱣ ᱟᱠᱟᱱᱟ ᱜᱮᱡᱮᱨ ᱪᱟᱵᱟᱣ ᱟᱠᱟᱱᱟ᱾ ᱚᱱᱟ ᱪᱮᱛᱟᱱ ᱪᱮᱛᱟᱱ ᱛᱮᱜᱮᱞᱤᱧ ᱛᱟᱲᱟᱢ ᱠᱮᱫᱟ᱾
ᱟᱪᱪᱷᱟ ᱟᱪᱪᱷᱟ᱾
ᱟᱫᱚ ᱫᱟᱜ ᱫᱟᱜ ᱛᱮᱜᱮ ᱟᱫᱚ ᱚᱸᱰᱮ ᱠᱷᱚᱱ ᱜᱮ ᱛᱟᱲᱟᱢ ᱦᱳᱭᱱᱟ ᱵᱟᱲᱟ ᱜᱷᱟᱴ ᱞᱤᱧ ᱪᱟᱞᱟᱣᱮᱱᱟ, ᱵᱟᱲᱟ ᱜᱷᱟᱴ ᱨᱮ ᱱᱚᱸᱰᱮ ᱯᱚᱨᱚᱵᱽ ᱠᱚᱠᱚ ᱮᱱᱮᱡ ᱠᱟᱱ ᱨᱮ ᱟᱹᱰᱤ ᱜᱟᱱ ᱜᱮ ᱨᱟᱹᱥᱠᱟᱹ ᱵᱩᱡᱷᱟᱹᱣ ᱮᱱᱟ ᱚᱸᱰᱮ ᱪᱟᱞᱟᱣ ᱠᱟᱛᱮᱫ ᱾
ᱟᱵᱤᱱᱟᱜ ᱟᱹᱛᱩ ᱫᱤᱥᱚᱢ ᱫᱚ ᱚᱠᱟ ᱥᱮᱫ ᱛᱟᱦᱞᱮ?
ᱟᱹᱞᱤᱧᱟᱜ ᱟᱛᱳ ᱫᱤᱥᱚᱢ ᱫᱚ ᱦᱟᱸᱜᱼᱱᱟ ᱢᱮᱫᱽᱱᱤᱯᱩᱨ ᱰᱤᱥᱴᱤᱠ᱾
ᱟᱪᱪᱷᱟ ᱟᱹᱞᱤᱧ ᱦᱚᱸ ᱢᱮᱫᱽᱱᱤᱯᱩᱨ ᱜᱮᱛᱚ᱾
ᱟᱪᱪᱷᱟ᱾ ᱟᱹᱰᱤ ᱱᱟᱯᱟᱭ᱾
ᱦᱮᱸ᱾
ᱩᱸᱻ ᱛᱟᱦᱚᱞᱮ ᱛᱤᱱᱟᱹᱜ ᱜᱟᱱ ᱯᱩᱴᱠᱟᱹ ᱠᱚᱵᱤᱱ ᱦᱟᱞᱟᱝ ᱞᱮᱫ ᱠᱚᱣᱟ?
ᱯᱩᱴᱠᱟᱹ ᱫᱚᱻ ᱟᱞᱤᱧ ᱢᱟ ᱵᱟᱹᱞᱤᱧ ᱪᱟᱞᱟᱣ ᱟᱠᱟᱱᱟ ᱦᱟᱞᱟᱝ ᱢᱮᱱᱠᱷᱟᱱ ᱦᱟᱞᱟᱝ ᱫᱚᱠᱚ ᱦᱟᱞᱟᱝ ᱠᱟᱫ ᱞᱤᱧᱟᱹ ᱾ ᱳᱴ ᱠᱚ ᱯᱷᱩᱴᱠᱟᱹ ᱠᱚ ᱟᱹᱞᱤᱧ ᱫᱚ ᱵᱟᱹᱞᱤᱧ ᱪᱟᱞᱟᱣ ᱟᱠᱟᱱᱟ ᱯᱩᱴᱠᱟᱹ ᱦᱟᱞᱟᱝ ᱾
ᱚ ᱛᱟᱦᱚᱞᱮ ᱯᱩᱴᱠᱟᱹ ᱠᱚ ᱥᱳᱲᱮ ᱵᱤᱱ ᱡᱚᱢ ᱟᱠᱟᱫ ᱜᱮᱭᱟ ᱥᱮ ᱵᱟᱝ?
ᱡᱚᱢ ᱫᱚᱞᱤᱧ ᱡᱚᱢ ᱟᱠᱟᱫᱟ ᱱᱤᱭᱟᱹ ᱫᱷᱟᱣ ᱫᱚ ᱵᱟᱝ ᱡᱚᱢ ᱦᱩᱭ ᱟᱠᱟᱱᱟ ᱾
ᱢᱟᱥᱮᱫ ᱢᱚᱱᱮ ᱡᱤᱣᱤ ᱠᱚ ᱵᱟᱭ ᱨᱟᱜᱮᱫ ᱛᱟᱹᱵᱤᱱᱟ ᱡᱮ ᱵᱟᱹᱞᱤᱧ ᱡᱚᱢ ᱞᱟᱜᱼᱟ?
ᱦᱮᱸ ᱠᱚᱥᱴᱚ ᱢᱟᱞᱤᱧ ᱵᱩᱡᱷᱟᱹᱣ ᱠᱟᱜ ᱢᱮᱱᱠᱷᱟᱱ ᱵᱟᱞᱤᱧ ᱡᱚᱢ ᱫᱟᱲᱮ ᱟᱠᱟᱫ ᱠᱚᱣᱟ ᱱᱤᱭᱟᱹ ᱫᱷᱟᱣ ᱾
ᱟᱪᱪᱷᱟ ᱾
ᱟᱹᱵᱤᱱ ᱵᱤᱱ ᱛᱟᱦᱚᱞᱮ ᱵᱤᱱ ᱡᱚᱢ ᱠᱟᱜ ᱠᱚᱜᱮᱭᱟ?
ᱦᱮᱸ ᱡᱚ ᱠᱟᱜ ᱠᱚᱣᱟᱞᱤᱧ ᱦᱚᱞᱟᱱᱚᱜ ᱜᱮᱞᱤᱧ ᱡᱚᱢ ᱠᱟᱜ ᱠᱚᱣᱟ ᱾
ᱟᱪᱪᱷᱟ ᱟᱪᱪᱷᱟ ᱾
ᱦᱚᱞᱟᱱᱚᱜ ᱠᱚ ᱦᱟᱞᱟᱝ ᱟᱹᱜᱩ ᱞᱮᱫᱮᱫ ᱠᱚᱣᱟ ᱚᱲᱟᱜ ᱦᱚᱲ ᱾ ᱰᱷᱮᱨ ᱜᱮᱠᱚ ᱦᱟᱞᱟᱝ ᱟᱹᱜ ᱞᱮᱫ ᱠᱚᱣᱟ ᱟᱫᱚ ᱯᱩᱴᱠᱟᱹ ᱟᱨ ᱟᱨ ᱵᱚᱭᱞᱟᱨ ᱡᱤᱞ ᱠᱚ ᱠᱤᱨᱤᱧ ᱟᱹᱜᱩ ᱞᱮᱫ ᱨᱮ ᱡᱚᱢ ᱦᱩᱭᱱᱟ ᱚᱱᱟ ᱜᱮ ᱾
ᱟᱹᱰᱤ ᱱᱟᱯᱟᱭ ᱛᱟᱦᱚᱞᱮ ᱛᱚ ᱾
ᱦᱮᱸ ᱾ ᱛᱟᱦᱚᱞᱮ ᱟᱵᱤᱱ ᱨᱮᱱ ᱰᱟᱹᱝᱨᱤ ᱢᱮᱨᱚᱢ ᱠᱚᱫᱚ ᱛᱤᱱᱟᱹᱜ ᱜᱟᱱ ᱠᱚ ᱢᱮᱱᱟᱜ ᱠᱚ ᱛᱟᱵᱤᱱᱟ?
ᱟᱨ ᱰᱟᱝᱨᱤ ᱢᱮᱨᱚᱢ ᱫᱚ ᱢᱮᱨᱚᱢ ᱠᱚᱫᱚ ᱵᱟᱹᱱᱩᱜ ᱠᱚ ᱛᱟᱞᱤᱧᱟ, ᱟᱨ ᱰᱟᱝᱨᱤ ᱫᱚ ᱚᱱᱠᱟ ᱵᱟᱨᱭᱟᱜᱼᱟᱠᱤᱱ ᱠᱷᱩᱵ ᱡᱟᱹᱥᱛᱤ ᱫᱚ ᱵᱟᱠᱚ ᱫᱚᱦᱚ ᱠᱟᱜ ᱠᱚᱣᱟ ᱦᱮᱸ ᱾
ᱟᱹᱰᱤ ᱱᱟᱯᱟᱭ ᱪᱮᱫᱟᱜ ᱥᱮ ᱱᱚᱣᱟ ᱫᱟᱜ ᱨᱮ ᱟᱹᱰᱤ ᱜᱟᱱ ᱜᱮ ᱠᱚᱥ ᱥᱚᱴᱚᱜ ᱠᱟᱱᱟ ᱠᱚ ᱥᱮ ᱰᱟᱝᱨᱤ ᱢᱮᱨᱚᱢ ᱠᱚ ᱾ ᱟᱫᱚ ᱚᱱᱟ ᱠᱷᱟᱹᱛᱤᱨ ᱞᱤᱧ ᱠᱩᱞᱤ ᱠᱮᱫ ᱵᱤᱱᱟ ᱡᱮ ᱰᱟᱝᱨᱤ ᱢᱮᱨᱚᱢ ᱠᱚᱫᱚ ᱛᱤᱱᱟᱹᱜ ᱜᱟᱱ ᱢᱮᱱᱟᱜ ᱠᱚᱛᱟ ᱵᱚᱱᱟ ᱠᱚᱫᱚ ᱛᱤᱱᱟᱹᱜ ᱜᱟᱱ ᱢᱮᱱᱟᱜ ᱠᱚ ᱛᱟᱵᱮᱱᱟ ᱪᱮᱫᱟᱜ ᱥᱮ ᱟᱵᱚ ᱦᱚᱲ ᱡᱮᱢᱚᱱ ᱫᱟᱜ ᱠᱟᱛᱮ ᱫᱚ ᱵᱟᱵᱚᱱ ᱩᱰᱩᱠ ᱫᱟᱲᱮᱭᱟᱜ ᱠᱟᱱᱟ ᱾ ᱢᱟᱱᱮ ᱚᱲᱟᱜ ᱠᱷᱚᱱ ᱜᱮ ᱾ ᱩᱱᱠᱩ ᱦᱚᱸ ᱟᱫᱚ ᱚᱠᱟ ᱥᱮᱫ ᱫᱚᱵᱤᱱ ᱞᱟᱜᱟ ᱜᱚᱫ ᱠᱟᱠᱚᱣᱟ ᱥᱮ ᱚᱠᱟ ᱠᱚᱨᱮ ᱵᱤᱱ ᱟᱹᱛᱤᱧ ᱠᱚᱣᱟ ᱫᱟᱜ ᱨᱮᱫᱚ ᱾
ᱦᱮᱸ ᱟᱞᱮ ᱱᱚᱛᱮ ᱫᱚ ᱵᱤᱨ ᱦᱚᱸ ᱢᱮᱱᱟᱜ ᱜᱮᱭᱟ ᱥᱩᱨ ᱨᱮ ᱟᱨ ᱱᱚᱝᱠᱟ ᱢᱟᱴᱷ ᱠᱚᱨᱮ ᱢᱟᱴᱷ ᱠᱚᱨᱮ ᱵᱟᱝ ᱨᱮᱦᱚᱸ ᱩᱱᱠᱟ ᱵᱤᱨ ᱠᱚᱨᱮ ᱠᱚ ᱪᱟᱞᱟᱜᱼᱟ ᱾ ᱡᱟᱦᱟᱸ ᱩᱱᱠᱩ ᱢᱮᱱᱟᱜ ᱠᱚᱣᱟ ᱰᱟᱝᱨᱤ ᱢᱮᱨᱚᱢ ᱠᱚ ᱡᱟᱦᱟᱸᱭ ᱠᱚᱨᱮᱱ ᱾
ᱛᱟᱦᱚᱞᱮ ᱟᱹᱵᱤᱱ ᱥᱮᱫ ᱩᱱᱠᱩ ᱦᱟᱹᱛᱤ ᱴᱷᱟᱹᱠᱩᱨ ᱠᱚᱠᱚ ᱪᱟᱞᱟᱜ ᱜᱮᱭᱟ ᱥᱮ ᱵᱟᱝ ᱛᱟᱦᱚᱞᱮ ᱟᱵᱤᱱᱟᱜ ᱚᱲᱟᱜ ᱥᱮᱫ?
ᱦᱟᱹᱛᱤ ᱴᱷᱟᱹᱠᱩᱨ ᱫᱚ ᱦᱤᱡᱩᱜ ᱜᱮᱭᱟ ᱠᱚ ᱥᱤᱡᱤᱱ ᱨᱮ ᱢᱤᱫᱴᱟᱝ ᱡᱟᱦᱟᱸ ᱥᱚᱢᱚᱭ ᱫᱚ ᱚᱱᱟ ᱦᱩᱲᱩ ᱠᱚ ᱵᱤᱞᱤ ᱞᱮᱱᱠᱷᱟᱱ ᱾
ᱟᱪᱪᱷᱟ ᱾
ᱛᱚᱠᱷᱚᱱ ᱠᱚ ᱦᱤᱡᱩᱜ ᱜᱮᱭᱟ ᱢᱮᱱᱠᱷᱟᱱ ᱟᱫᱚ ᱛᱟᱦᱮᱱ ᱫᱚ ᱵᱟᱠᱚ ᱛᱟᱦᱮᱱ ᱜᱮᱭᱟ ᱩᱱᱠᱩ ᱫᱚ ᱢᱤᱫᱴᱮᱱ ᱤᱭᱟᱹ ᱨᱮᱠᱚ ᱥᱤᱡᱤᱱ ᱨᱮᱜᱮ ᱠᱚ ᱦᱤᱡᱩᱜ ᱜᱮᱭᱟ ᱾ ᱪᱟᱥ ᱥᱚᱢᱚᱭ ᱫᱚ ᱚᱱᱟ ᱦᱩᱲᱳ ᱵᱤᱞᱤᱜᱼᱟ ᱛᱚᱠᱷᱚᱱ ᱜᱮ ᱾
ᱟᱪᱪᱷᱟ ᱾ ᱛᱟᱦᱚᱞᱮ ᱟᱹᱵᱤᱱ ᱫᱚ ᱵᱚᱛᱚᱨ ᱠᱚ ᱜᱮᱭᱟ ᱵᱤᱱ ᱥᱮ ᱵᱟᱝ?
ᱦᱮᱸ ᱵᱚᱛᱚᱨ ᱟᱠᱚ ᱜᱮᱭᱟᱞᱤᱧ ᱪᱮᱫᱟᱜ ᱵᱟᱹᱞᱤᱧ ᱵᱚᱛᱚᱨ ᱟᱠᱚᱣᱟ ᱾
ᱟᱫᱚ ᱮᱢᱚᱱ ᱠᱚ ᱦᱚᱸ ᱦᱚᱲ ᱢᱮᱱᱟᱜ ᱠᱚᱜᱮᱭᱟ ᱡᱮ ᱢᱟᱱᱮ ᱧᱮᱞ ᱞᱮᱠᱩ ᱠᱷᱟᱱ ᱡᱟᱸᱜᱟ ᱠᱚ ᱛᱷᱟᱨ ᱛᱷᱟᱨᱟᱜ ᱛᱟᱠᱚᱣᱟ ᱛᱚ ᱩᱱᱠᱩ ᱢᱤᱨᱜᱤ ᱪᱷᱟᱠᱟ ᱦᱚᱲ ᱞᱮᱠᱟ ᱾ ᱟᱫᱚ ᱚᱱᱟ ᱠᱷᱟᱹᱛᱤᱨ ᱞᱤᱧ ᱠᱩᱞᱤ ᱠᱮᱜ ᱵᱤᱱᱟ ᱾ ᱵᱟᱝᱟ ᱟᱫᱚ ᱟᱹᱵᱤᱱ ᱟᱫᱚ ᱟᱹᱵᱤᱱ ᱫᱚ ᱵᱤᱨ ᱫᱤᱥᱚᱢ ᱦᱚᱲ ᱠᱟᱱᱟᱵᱤᱱ ᱛᱚ ᱾ ᱚᱱᱟᱹ ᱵᱚᱛᱚᱨ ᱫᱚ ᱵᱟᱵᱤᱱ ᱵᱚᱛᱚᱨᱚᱜ ᱩᱱᱟᱹᱜ?
ᱟ ᱟᱹᱵᱤᱱ ᱥᱮᱫ ᱫᱚ ᱵᱤᱨ ᱵᱟᱹᱱᱩᱜᱼᱟ?
ᱦᱮᱸ ᱵᱤᱨ ᱫᱚ ᱢᱮᱱᱟᱜ ᱟᱱᱟ ᱠᱤᱱᱛᱩ ᱚᱱᱠᱟ ᱵᱤᱨ ᱫᱚ ᱵᱟᱝ ᱢᱟᱱᱮ ᱪᱷᱚᱴᱚ ᱠᱷᱟᱴᱚ ᱵᱤᱨ ᱠᱟᱱᱟ ᱾
ᱟᱪᱪᱷᱟ ᱟᱪᱪᱷᱟ, ᱟᱹᱵᱤᱱ ᱥᱮᱫ ᱦᱟᱹᱛᱤ ᱠᱚ ᱵᱟᱝ ᱠᱚ ᱦᱩᱡᱤᱜ ᱜᱮᱭᱟ ᱛᱟᱦᱚᱞᱮ?
ᱦᱮᱸ ᱦᱮᱡ ᱫᱚᱠᱚ ᱦᱤᱡᱩᱜ ᱜᱮᱭᱟ ᱟᱫᱚ ᱦᱮᱡ ᱟᱫᱚ ᱱᱚᱝᱠᱟ ᱥᱟᱢᱱᱮ ᱨᱮ ᱟᱫᱚ ᱫᱚᱠᱟᱱ ᱠᱚ ᱢᱮᱱᱟᱜᱼᱟ ᱟᱫᱚ ᱢᱤᱫᱴᱮᱜ ᱫᱚᱠᱟᱱ ᱨᱮᱜᱮ ᱚᱱᱠᱟ ᱜᱮ ᱢᱤᱫ ᱫᱷᱟᱣ ᱠᱚ ᱢᱮᱫ ᱢᱮᱫᱴᱮᱱᱮ ᱦᱮᱡ ᱠᱟᱛᱮᱜ ᱡᱚᱢ ᱞᱟᱜᱼᱟ ᱟᱨᱠᱤ ᱾
ᱦᱟᱸ ᱾
ᱟᱫᱚ ᱥᱮᱨᱚᱠᱚᱢ ᱫᱚ ᱦᱟᱹᱛᱤ ᱫᱚ ᱵᱟᱝ ᱠᱚ ᱦᱤᱡᱩᱜ ᱠᱟᱱᱟ ᱾
ᱟᱪᱪᱷᱟ ᱾
ᱛᱟᱦᱚᱞᱮ ᱟᱹᱵᱤᱱ ᱫᱚ ᱚᱞᱚᱜ ᱯᱟᱲᱦᱟᱣ ᱫᱚ ᱛᱤᱱᱟᱹᱜ ᱥᱟᱸᱜᱤᱧ ᱛᱟᱹᱵᱤᱱ?
ᱟᱸ ᱟᱹᱞᱤᱧ ᱫᱚ ᱱᱤᱛᱚᱜ ᱫᱚ ᱡᱟᱦᱟᱸ ᱦᱩᱭᱩᱜ ᱠᱟᱱᱟ ᱠᱚᱞᱮᱡᱽ ᱨᱮᱞᱤᱧ ᱯᱟᱲᱦᱟᱜ ᱠᱟᱱᱟ ᱾
ᱚ ᱟᱫᱚ ᱪᱮᱫ ᱭᱟᱹᱨ ᱪᱟᱞᱟᱜ ᱠᱟᱱ ᱛᱟᱵᱮᱱ ᱛᱮ?
ᱩᱱᱟᱹᱜ ᱫᱚ ᱛᱷᱟᱰ ᱭᱟᱹᱨ ᱠᱚᱢᱯᱞᱤᱴ ᱠᱟᱛᱮ ᱯᱷᱳᱨᱛ ᱭᱟᱹᱨ ᱦᱩᱭᱩᱜ ᱠᱟᱱ ᱛᱟᱹᱞᱤᱧᱟ ᱾
ᱟᱹᱞᱤᱧᱟᱜ ᱦᱚᱸᱛᱚ ᱚᱱᱠᱟ ᱾
ᱚᱸᱻ ᱟᱹᱵᱤᱱ ᱦᱚᱸ ᱯᱷᱳᱨᱛ ᱭᱟᱹᱨ?
ᱦᱮᱸ ᱡᱟᱦᱟᱸ ᱠᱚ ᱞᱟᱹᱭᱟ ᱫᱚ ᱥᱮᱵᱮᱱ ᱥᱮᱢ ᱪᱟᱜ ᱠᱟᱱ ᱛᱟᱹᱞᱤᱧᱟ ᱾
ᱦᱮᱸ ᱦᱮᱸ ᱦᱮᱸ ᱾
ᱦᱮᱸ ᱟᱫᱚ ᱦᱟᱸ ᱾ ᱟᱫᱚ ᱮᱢᱚᱱ ᱠᱚᱞᱮᱡᱽ ᱠᱚ ᱪᱟᱨ ᱵᱚᱪᱷᱚᱨ ᱟᱠᱟᱫᱟ ᱾ ᱟᱫᱚ ᱢᱚᱱᱮ ᱦᱩᱭᱩᱜ ᱠᱟᱱᱟ ᱡᱮ ᱠᱚᱞᱮᱡᱽ ᱨᱮᱠᱚ ᱦᱟᱲᱟᱢ ᱜᱚᱫ ᱠᱟᱹᱞᱤᱧᱟ ᱢᱚᱱᱮ ᱦᱩᱭᱩᱜ ᱠᱟᱱᱟ ᱾
ᱦᱟᱞᱳ ᱾
ᱦᱟᱞᱳ ᱾
ᱦᱮᱸ ᱞᱟᱹᱭ ᱵᱤᱱ ᱾
ᱞᱟᱹᱭ ᱫᱟᱞᱤᱧ ᱢᱚᱱᱮ ᱦᱩᱭᱩᱜ ᱠᱟᱱᱟ ᱡᱮ ᱠᱚᱞᱮᱡᱽ ᱨᱮᱜᱮ ᱠᱚ ᱦᱟᱲᱟᱢ ᱜᱚᱫ ᱠᱟᱹᱞᱤᱧᱟ ᱪᱟᱨ ᱵᱚᱪᱷᱚᱨ ᱟᱠᱟᱫᱟᱠᱚ ᱢᱮᱢᱚᱱ ᱠᱚᱞᱮᱡᱽ ᱾
ᱦᱮᱸᱛᱚ ᱾
ᱟᱫᱚ ᱱᱚᱣᱟ ᱦᱚᱸ ᱢᱤᱫ ᱯᱚᱠᱷᱮ ᱫᱚᱠᱚ ᱵᱷᱟᱜᱮ ᱠᱟᱫᱟ ᱪᱮᱫᱟᱜ ᱥᱮ ᱱᱚᱣᱟ ᱵᱤ ᱭ ᱢ ᱠᱚᱢᱯᱞᱤᱴ ᱞᱮᱠᱷᱟᱱ ᱜᱮ ᱮᱢ ᱮ ᱫᱚ ᱟᱫᱚ ᱢᱤᱫ ᱵᱚᱪᱷᱚᱨᱚᱜᱼᱟ ᱾
ᱦᱮᱸ ᱦᱮᱸ ᱦᱮᱸ ᱾ ᱡᱟᱦᱟᱸ ᱦᱩᱭᱩᱜ ᱠᱟᱱᱟ, ᱵᱟᱨ ᱵᱚᱪᱷᱚᱨ ᱛᱟᱦᱮᱸᱜ ᱠᱟᱱᱟ ᱮᱢ ᱮ ᱚᱱᱟ ᱫᱚ ᱱᱟᱦᱟᱜ
ᱢᱤᱫ ᱵᱚᱪᱷᱚᱨ ᱾ ᱛᱟᱦᱚᱞᱮ ᱟᱹᱵᱤᱱ ᱫᱚ ᱪᱮᱫ ᱛᱮᱵᱤᱱ ᱚᱱᱟᱹᱨᱥ ᱟᱠᱟᱫ ᱜᱮᱭᱟ?
ᱟᱹᱞᱤᱧ ᱫᱚ ᱵᱷᱩᱜᱳᱞ ᱾
ᱚᱸ ᱟᱹᱰᱤ ᱱᱟᱯᱟᱭ ᱛᱟᱦᱚᱞᱮ ᱟᱹᱵᱤᱱᱟᱜ ᱫᱚ ᱜᱟᱡ ᱢᱟᱱᱮ ᱟᱹᱰᱤ ᱡᱟᱹᱥᱛᱤᱱᱟᱜ ᱜᱮ ᱯᱚᱭᱥᱟᱹ ᱫᱚ ᱠᱷᱚᱨᱪᱟ ᱟᱠᱟᱱ ᱛᱟᱵᱤᱱᱟ ᱾
ᱦᱮᱸ ᱠᱷᱚᱨᱪᱟ ᱟᱠᱟᱱ ᱜᱮᱭᱟ ᱠᱷᱚᱨᱪᱟᱜ ᱠᱟᱱ ᱜᱮᱭᱟ ᱾
ᱪᱮᱫᱟᱜ ᱥᱮ ᱟᱹᱵᱤᱱ ᱫᱚ ᱴᱩᱨ ᱠᱚ ᱪᱟᱞᱟᱣ ᱦᱩᱭᱩᱜ ᱛᱟᱹᱵᱤᱱᱟ ᱾
ᱴᱩᱨ ᱦᱚᱸ ᱟᱨ ᱦᱩᱭᱩᱜ ᱠᱟᱱᱟ ᱡᱟᱦᱟᱸ ᱯᱮᱨᱮᱠᱴᱤᱠᱮᱞ ᱠᱚ ᱠᱚᱨᱟᱣ ᱦᱩᱭᱩᱜ ᱜᱮᱭᱟ ᱚᱱᱟ ᱨᱮᱭᱟᱜ ᱦᱚᱸ ᱟᱹᱰᱤ ᱡᱟᱹᱥᱛᱤ ᱜᱮ
ᱦᱩᱸ ᱾
ᱟᱹᱵᱤᱱᱟᱜ ᱫᱚ?
ᱟᱹᱞᱤᱧᱟᱜ ᱫᱚ ᱦᱤᱥᱴᱨᱤ ᱚᱱᱟᱹᱨᱥ ᱟᱹᱞᱤᱧ ᱫᱚ ᱢᱟᱱᱮ ᱪᱮᱫ ᱞᱤᱧ ᱞᱟᱹᱭᱟ ᱢᱟᱱᱮ ᱢᱤᱫᱴᱮᱱ ᱠᱚᱳᱥᱪᱮᱱ ᱨᱮ ᱫᱚᱥ ᱯᱤᱥᱴᱟ ᱠᱟᱛᱮ ᱡᱚᱠᱷᱚᱱ ᱚᱞ ᱦᱩᱭᱩᱜᱼᱟ ᱟᱡ ᱛᱮᱜᱮ ᱨᱟᱜ ᱥᱟᱱᱟᱞᱤᱧᱟ ᱾ ᱴᱟᱭᱤᱢ ᱵᱟᱹᱞᱤᱧ ᱠᱩᱲᱟᱹᱣ ᱫᱟᱲᱮᱭᱟᱜ ᱛᱟᱦᱮᱸᱧ ᱾
ᱦᱮᱸ ᱟᱹᱰᱤ ᱡᱟᱹᱥᱛᱤ ᱜᱮ ᱚᱞ ᱦᱩᱭᱩᱜ ᱟᱛᱚ ᱾
ᱦᱮᱸ ᱟᱨ ᱢᱟᱭᱱᱚᱨ ᱨᱮᱫᱚ ᱪᱮᱫ ᱢᱮᱱᱟᱜ ᱛᱟᱵᱤᱱᱟ?
ᱢᱟᱭᱱᱚᱨ ᱫᱚ ᱢᱤᱫᱴᱟᱝ ᱫᱚ ᱤᱠᱳᱱᱚᱢᱤᱠᱥ ᱢᱮᱱᱟᱜ ᱛᱟᱹᱟᱞᱤᱧᱟ ᱟᱨ ᱢᱤᱫᱴᱟᱝ ᱫᱚ ᱠᱚᱢᱯᱤᱩᱴᱟᱨ ᱥᱟᱭᱮᱱᱥ ᱢᱮᱱᱟᱜ ᱛᱟᱹᱞᱤᱧᱟ ᱾
ᱚᱹ ᱟᱹᱰᱤ ᱱᱟᱯᱟᱭ ᱾ ᱛᱟᱦᱚᱞᱮ ᱠᱚᱢᱯᱤᱭᱩᱴᱟᱨ ᱦᱚᱸ ᱵᱟᱲᱟᱭ ᱫᱚᱵᱤᱱ ᱵᱟᱲᱟᱭ ᱜᱮᱭᱟ?
ᱦᱮᱸ ᱵᱟᱰᱟᱭ ᱜᱮᱭᱟᱞᱤᱧ ᱾
ᱟᱹᱰᱤ ᱱᱟᱯᱟᱭ ᱟᱹᱞᱤᱧ ᱦᱚᱸ ᱠᱚᱢᱯᱤᱭᱩᱴᱟᱨ ᱦᱚᱸ ᱰᱤᱯᱞᱳᱢᱟ ᱫᱚᱞᱤᱧ ᱠᱚᱨᱟᱣ ᱠᱟᱫᱟ ᱾
ᱟᱪᱪᱷᱟ ᱟᱪᱪᱷᱟ ᱾
ᱛᱟᱯᱚᱨ ᱟᱭ ᱴᱤ ᱟᱭ ᱠᱚᱦᱚᱸ ᱠᱚᱨᱟᱣ ᱠᱟᱛᱮᱫ ᱜᱮ ᱢᱮᱱᱟᱜ ᱫᱚ ᱢᱮᱱᱟᱜ ᱞᱤᱧᱟᱹ ᱟᱫᱚ ᱟᱫᱚ ᱚᱱᱠᱟ ᱱᱟᱜ ᱟᱫᱚ ᱵᱟᱭᱨᱮ ᱫᱤᱥᱚᱢ ᱫᱚ ᱟᱫᱚ ᱪᱟᱞᱟᱣ ᱠᱟᱹᱴᱤᱡ ᱡᱟᱞᱟ ᱜᱮ ᱵᱩᱡᱷᱟᱹᱜ ᱠᱟᱱᱟ ᱾
ᱦᱮᱸ ᱾
ᱡᱟᱦᱟᱸ ᱵᱟᱭᱨᱮ ᱪᱟᱞᱟᱣ ᱠᱟᱛᱮᱜ ᱵᱟᱭᱤᱥ ᱦᱟᱡᱟᱨ ᱴᱟᱠᱟ ᱠᱚ ᱮᱢᱚᱜᱼᱟ ᱟᱫᱚ ᱢᱚᱱᱮ ᱦᱩᱭᱩᱜ ᱠᱟᱱᱟ ᱡᱮ ᱚᱲᱟᱜ ᱨᱮ ᱛᱟᱦᱮᱸ ᱠᱟᱛᱮᱜ ᱜᱮ ᱛᱚ ᱠᱟᱢᱟᱜᱼᱟ ᱚᱱᱟ ᱫᱚᱥ ᱦᱟᱡᱟᱨ ᱴᱟᱠᱟ ᱫᱚ ᱪᱮᱫᱟᱜ ᱥᱮ ᱡᱚᱢ ᱧᱩ ᱛᱷᱟᱠᱟ ᱚᱱᱟ ᱠᱚᱜᱮ ᱛᱮᱜᱮ ᱛᱚ ᱡᱚᱢ ᱢᱮᱥᱮ
ᱦᱮᱸ ᱾
ᱚᱱᱟ ᱠᱷᱟᱹᱛᱤᱨ ᱛᱮᱜᱮ ᱪᱟᱞᱟᱣ ᱵᱟᱝ ᱦᱩᱭᱩᱜ ᱠᱟᱱ ᱨᱮ
ᱟᱵᱤᱱ ᱫᱚ ᱛᱟᱦᱚᱞᱮ ᱚᱠᱟ ᱠᱚᱞᱮᱡᱽ ᱨᱮᱵᱤᱱ ᱯᱟᱲᱦᱟᱜ ᱠᱟᱱᱟ?
ᱟᱹᱞᱤᱧᱟᱜ ᱠᱚᱞᱮᱡᱽ ᱫᱚ ᱱᱤᱥᱪᱳᱭ ᱵᱤᱱ ᱟᱸᱡᱚᱢ ᱫᱚᱵᱤᱱ ᱟᱸᱡᱚᱢ ᱟᱠᱟᱜ ᱜᱮᱭᱟ ᱚᱱᱟ ᱢᱮᱫᱽᱱᱤᱯᱩᱨ ᱰᱤᱥᱴᱤᱠ ᱨᱮᱜᱮ ᱾ ᱮᱻ ᱟᱸᱡᱚᱢ ᱠᱟᱫᱟᱵᱤᱱ ᱟᱵᱤᱱ ᱟᱸᱡᱚᱢ ᱟᱠᱟᱫᱟ
ᱦᱮᱸ ᱦᱮᱸ
ᱦᱮᱸ ᱚᱸᱰᱮ ᱜᱮᱞᱤᱧᱟᱜ ᱯᱟᱲᱟᱜ ᱜᱮᱭᱟ ᱾
ᱟᱪᱪᱷᱟ ᱾
ᱟᱵᱤᱱᱟᱜ ᱫᱚ?
ᱟᱹᱞᱤᱧᱟᱜ ᱫᱚ ᱢᱮᱫᱽᱱᱤᱯᱩᱨ ᱜᱳᱵᱷ ᱠᱚᱞᱮᱡᱽ ᱾
ᱚᱸ ᱟᱹᱵᱤᱱᱟᱜ ᱜᱮ ᱟᱹᱰᱤ ᱱᱟᱯᱟᱭ ᱪᱮᱫᱟᱜ ᱥᱮ ᱟᱹᱞᱤᱧ ᱠᱷᱚᱱ ᱦᱚᱭᱛᱚ ᱢᱟᱱᱮ ᱢᱟᱱᱮ ᱢᱤᱫᱴᱮᱱ ᱮᱭᱟᱨ ᱦᱚᱭᱛᱚ ᱤᱭᱟᱹ ᱵᱤᱱ ᱛᱟᱦᱮᱸ ᱠᱟᱱᱟ ᱪᱮᱫᱟᱜ ᱥᱮ ᱥᱚᱵᱽ ᱥᱚᱢᱚᱭ ᱚᱴᱳᱱᱳᱢᱟᱥ ᱠᱚᱞᱮᱡᱽ ᱫᱚ ᱥᱚᱵᱽ ᱥᱚᱢᱚᱭ ᱮᱰᱵᱷᱟᱱᱥ ᱨᱮ ᱪᱟᱞᱟᱜ ᱜᱮᱭᱟ,
ᱦᱮᱸ ᱦᱮᱸ ᱦᱮᱸ ᱾
ᱛᱟᱨᱡᱡᱚᱱᱮ ᱜᱮᱛᱚ ᱞᱤᱧ ᱞᱟᱹᱭᱮᱫᱟ ᱾ ᱢᱟᱱᱮ ᱟᱹᱞᱤᱧ ᱠᱷᱚᱱ ᱫᱚ ᱳᱣᱟᱱ ᱵᱚᱪᱷᱚᱨ ᱢᱟᱱᱮ ᱡᱩᱱᱤᱭᱟᱨ ᱟᱨᱠᱤ ᱢᱟᱱᱮ ᱡᱮᱦᱮᱛᱩ ᱟᱹᱞᱤᱧ ᱫᱚ ᱜᱚᱵᱷᱢᱮᱱᱴ ᱟᱨ ᱟᱵᱤᱱᱟᱜ ᱫᱚ ᱚᱴᱳᱱᱳᱢᱟᱥ ᱠᱟᱱᱟ ᱥᱮ,
ᱦᱩᱸ ᱦᱩᱸ ᱾
ᱟᱵᱤᱱ ᱟᱜ ᱫᱚ ᱥᱚᱵ ᱥᱚᱢᱚᱭ ᱢᱟᱱᱮ ᱯᱷᱟᱥᱴ ᱪᱟᱞᱟᱜᱼᱟ ᱥᱚᱵ ᱥᱚᱢᱚᱭ ᱯᱷᱟᱥᱴ, ᱩᱜ ᱥᱚᱵᱽ ᱥᱚᱢᱚᱭ ᱢᱤᱫᱴᱮᱱ ᱢᱟᱱᱮ ᱢᱤᱫᱴᱮᱱ ᱤᱭᱟᱨᱫᱚ ᱥᱚᱵᱽ ᱥᱚᱢᱚᱭ ᱯᱷᱟᱥᱴ ᱪᱟᱞᱟᱜᱼᱟ ᱾ ᱢᱤᱫ ᱴᱟᱝ ᱥᱮᱢᱤᱥᱴᱟᱨ ᱟᱨᱠᱤ ᱦᱩᱸ,